ᱦᱮᱸ ᱦᱮᱞᱳ ᱦᱮᱸ ᱫᱟᱫᱟ ᱡᱚᱦᱟᱨ ᱜᱮ ᱫᱟᱫᱟ ᱪᱮᱫ ᱞᱮᱠᱟ ᱢᱮᱱᱟᱜ ᱟᱠᱟᱫ ᱢᱮᱭᱟ?
ᱦᱳᱭ ᱤᱧ ᱫᱚ ᱱᱟᱜ ᱱᱟᱯᱟᱭ ᱵᱟᱲᱟ ᱜᱮ ᱟᱯᱮ ᱜᱮᱼᱼ
ᱦᱮᱸ ᱟᱞᱮ ᱦᱚᱸ ᱱᱟᱯᱟᱭ ᱜᱮ ᱢᱮᱱᱟᱜ ᱠᱟᱫ ᱞᱮᱭᱟ᱾
ᱜᱷᱟᱨᱚᱡᱽ ᱥᱮᱫ ᱨᱮ ᱜᱮ ᱢᱮᱱᱟ ᱢᱟ
ᱦᱮᱸ ᱦᱮᱸ ᱜᱷᱟᱨᱚᱡᱽ ᱨᱮ ᱜᱮ ᱢᱮᱱᱟᱜ ᱟᱠᱟᱫᱤᱧᱟ ᱫᱟᱫᱟ ᱟᱢ ᱜᱮ ᱛᱟᱦᱚᱞᱮ ᱟᱢ ᱫᱚ ᱚᱠᱟᱨᱮ ᱢᱮᱱᱟᱜ ᱢᱮᱭᱟ?
ᱦᱮᱸ ᱤᱧ ᱫᱚ ᱱᱚᱜᱼ ᱚᱭ ᱱᱤᱛ ᱫᱚ ᱵᱟᱹᱫᱽ ᱥᱮᱫ ᱢᱚᱦᱚᱰᱟ ᱦᱩᱭ ᱟᱠᱟᱱᱟ
ᱟᱪᱪᱷᱟ
ᱱᱤᱛ ᱫᱚ ᱵᱟᱹᱫᱽ ᱥᱮᱫ ᱢᱚᱦᱚᱰᱟ ᱦᱩᱭ ᱟᱠᱟᱱᱟ
ᱚ ᱨᱚᱦᱚᱭ ᱞᱟᱹᱜᱤᱫᱚᱜᱼᱟᱱ ᱥᱮ ᱵᱷᱤᱛᱟᱹ ᱠᱚ ᱯᱮ ᱢᱟᱜᱼᱼ ᱩᱸᱢ ᱟᱪᱪᱷᱟ ᱥᱟᱲᱮ ᱫᱚᱥ ᱛᱟᱦᱚᱞᱮ ᱵᱷᱤᱛᱟᱹ ᱢᱟᱜ ᱠᱚᱫᱚᱢ ᱵᱟᱲᱟᱭ ᱜᱮᱭᱟ ᱥᱮ ᱵᱟᱝ-ᱟ? ᱥᱮ ᱵᱟᱯᱮ ᱢᱟᱜᱽ ᱜᱮ ᱟᱪᱪᱷᱟ ᱦᱮᱸ
ᱱᱚᱛᱮ ᱫᱚ ᱵᱤᱛᱟᱹ ᱫᱚ ᱵᱟᱞᱮ ᱢᱮᱛᱟᱜᱼᱟ ᱟᱞᱮ ᱫᱚ ᱯᱤᱰᱟᱹ ᱞᱮ ᱢᱮᱛᱟᱜᱼᱟ
ᱪᱮᱫ ᱪᱮᱫ ᱯᱮ ᱢᱮᱛᱟᱜᱼᱟ ᱯᱮᱱᱰᱮ ᱟᱪᱪᱷᱟ ᱦᱮᱸ ᱛᱚ ᱚ ᱦᱚᱸ ᱦᱳᱭ ᱟᱞᱮ ᱫᱚ ᱵᱷᱤᱛᱟᱹ ᱞᱮᱼᱼ ᱢᱮᱛᱟᱜ ᱜᱮᱭᱟᱞᱮ ᱫᱚ ᱵᱷᱤᱛᱟᱹ ᱛᱟᱦᱚᱞᱮ ᱟᱯᱮᱭᱟᱜ ᱚᱱᱟ ᱡᱮᱢᱚᱱ ᱢᱩᱞᱭᱟᱹᱼᱼ ᱥᱮ ᱵᱟᱝᱼᱟ ᱩᱱᱠᱩ ᱡᱟᱦᱟᱸᱭ ᱠᱟᱹᱢᱤᱭᱟᱹ ᱯᱮ ᱞᱟᱜᱟᱣ ᱠᱚᱣᱟ ᱩᱱᱠᱩ ᱫᱚ ᱡᱤᱞᱤ ᱯᱮ ᱢᱮᱛᱟ ᱠᱚ ᱜᱮᱭᱟ ᱛᱟᱦᱞᱮ ᱟᱯᱮ ᱫᱚᱼᱼ
ᱱᱚᱛᱮ ᱫᱚ ᱜᱩᱛᱭᱟᱹ ᱦᱚᱸᱞᱮ ᱢᱮᱛᱟ ᱠᱚᱣᱟ᱾
ᱚ ᱟᱞᱮ ᱥᱮᱱ ᱫᱚ ᱢᱩᱞᱤᱭᱟᱹ ᱞᱮ ᱢᱮᱛᱟ ᱠᱚ ᱜᱮᱭᱟ ᱪᱤᱞᱤ ᱢᱩᱞᱤᱭᱟᱹ
ᱢᱩᱞᱤᱭᱟᱹ
ᱢᱩᱞᱤᱭᱟᱹ ᱦᱳᱭ
ᱟᱞᱮ ᱫᱚ
ᱟᱞᱮ ᱫᱚ ᱱᱚᱛᱮ ᱫᱚ ᱟᱨᱦᱚᱸ ᱤᱭᱟ ᱞᱮ ᱢᱮᱛᱟ ᱠᱚᱣᱟ ᱡᱟᱹᱥᱛᱤ ᱫᱚ ᱵᱟᱢᱞᱟ ᱞᱮ ᱢᱮᱱᱟ ᱵᱟᱢᱞᱟᱼᱼ ᱠᱟᱢᱞᱟ ᱚ ᱛᱟᱦᱞᱮ ᱩᱱᱠᱩ ᱫᱚ ᱛᱤᱱᱟᱹᱜ ᱠᱟᱛᱮ ᱟᱯᱮ ᱫᱚ ᱯᱚᱭᱥᱟ ᱠᱚᱯᱮ ᱮᱢᱟ ᱠᱚ ᱜᱮᱭᱟ?
ᱤᱱᱟᱹ ᱵᱚᱞᱮ ᱱᱚᱛᱮ ᱫᱚ
ᱤᱱᱠᱟᱹ ᱯᱮ ᱥᱟᱭ ᱠᱟᱛᱮᱫ ᱦᱚᱸ ᱠᱚ ᱦᱟᱛᱟᱣ ᱮᱫᱟ᱾
ᱚ ᱦᱚ ᱟᱞᱮ ᱥᱮᱱ ᱫᱚ ᱦᱩᱭᱩᱜᱼᱼ ᱦᱩᱭᱩᱜ ᱠᱟᱱᱟ ᱟᱞᱮ ᱥᱮᱱ ᱫᱚ ᱦᱩᱭᱩᱜ ᱠᱟᱱᱟ ᱵᱟᱨ ᱥᱟᱭ ᱢᱚᱜᱮᱞ ᱠᱚ ᱮᱢᱟ ᱞᱮ ᱮᱢᱟ ᱠᱚ ᱜᱮᱭᱟ ᱠᱚᱼᱼ
ᱵᱟᱨ ᱥᱟᱭ
ᱵᱟᱨ ᱥᱟᱭ ᱦᱳᱭ
ᱚᱱᱛᱮ ᱫᱚ ᱠᱚᱢ ᱫᱷᱟᱨᱟ ᱜᱮᱭᱟ ᱛᱚᱵᱮᱼᱼ
ᱦᱮᱸ ᱟᱞᱮ ᱥᱮᱱ ᱫᱚ ᱠᱚᱢ ᱜᱮᱭᱟ। ᱵᱟᱵᱟ ᱠᱚᱫᱚ ᱦᱳᱭᱳᱜ ᱠᱟᱱᱟ ᱟᱸ ᱯᱮ ᱥᱟᱭ ᱴᱟᱠᱟ ᱠᱚ ᱮᱢᱟ ᱠᱚ ᱜᱮᱭᱟ ᱡᱟᱦᱟᱸ ᱫᱚ ᱦᱳᱭᱳᱜ ᱠᱟᱱᱟ ᱵᱷᱤᱛᱟᱹᱢᱟᱜ ᱟᱨ ᱚᱱᱟ ᱥᱤᱭᱳᱜ ᱞᱟᱹᱜᱤᱫ ᱛᱮ ᱢᱟᱱᱮ ᱟᱞᱟᱫᱟ ᱟᱞᱟᱫᱟ ᱠᱟᱹᱢᱤ ᱨᱮ ᱟᱞᱟᱫᱟ ᱟᱞᱟᱫᱟ ᱨᱚᱠᱚᱢ ᱠᱚᱢᱟ ᱟᱨ ᱤᱭᱟᱹ ᱟᱸ ᱚᱲᱟᱜ ᱫᱟᱞᱚᱵ ᱠᱚ ᱟᱞᱮ- ᱥᱮᱱ ᱫᱚ ᱡᱮᱢᱚᱱ ᱵᱩᱥᱩᱵ ᱚᱲᱟᱜ ᱢᱮᱱᱟᱜ ᱜᱮᱭᱟ ᱟᱯᱮᱭᱟᱜ ᱢᱮᱱᱟᱜ ᱜᱮᱭᱟ ᱥᱮ ᱵᱟᱝ?
ᱱᱚᱛᱮ ᱫᱚ ᱵᱩᱥᱩᱵ ᱚᱲᱟᱜ ᱠᱚᱫᱚ ᱵᱟᱹᱱᱩᱜᱼᱟ ᱪᱟᱵᱟ ᱦᱟᱠᱟᱱᱟ
ᱟᱪᱷᱟ ᱵᱟᱝᱟ ᱟᱞᱮ ᱥᱮᱱ ᱫᱚ ᱢᱮᱱᱟᱜ ᱠᱟᱜ ᱜᱮᱭᱟ ᱵᱩᱥᱩᱵ ᱚᱲᱟᱜ ᱠᱚ ᱟᱞᱮ ᱚᱲᱟᱜ ᱜᱮ ᱵᱩᱥᱩᱵ ᱚᱲᱟᱜ ᱜᱮ ᱢᱮᱱᱟᱜ ᱜᱮᱭᱟ।
ᱚ- ᱦᱚᱸ ᱱᱚᱛᱮ ᱫᱚ ᱵᱩᱥᱩᱵ ᱚᱲᱟᱜ ᱠᱚᱫᱚ ᱵᱟᱹᱱᱩᱜᱼᱟ ᱱᱚᱛᱮ ᱫᱚ ᱚᱱᱟ ᱴᱤᱱ ᱚᱲᱟᱜ ᱜᱮ ᱡᱟᱹᱥᱛᱤ ᱫᱚ ᱢᱮᱱᱟᱜᱼᱟ।
ᱢᱮᱱᱟᱜᱼᱟ ᱟᱪᱷᱟ ᱦᱳᱭ। ᱟᱞᱮ ᱥᱮᱱ ᱫᱚ ᱱᱚᱜᱼᱚᱭ ᱵᱩᱥᱩᱵ ᱚᱲᱟᱜ ᱢᱮᱱᱟᱜ ᱠᱟᱜ ᱜᱮ ᱛᱟᱞᱮᱭᱟ ᱟᱞᱮᱭᱟᱜ ᱫᱚ ᱦᱮᱸ ᱜᱚᱴᱟ ᱜᱷᱮᱨᱟ ᱚᱲᱟᱜ ᱠᱟᱱ ᱛᱟᱞᱮᱭᱟ ᱚᱲᱟᱜ ᱨᱮ ᱦᱳᱭᱳᱜ ᱠᱟᱱᱟ ᱵᱷᱤᱛᱤᱨ ᱨᱟᱪᱟ ᱢᱮᱱᱟᱜ ᱟᱠᱟᱜ ᱛᱟᱞᱮᱭᱟ
ᱚ ᱚᱱᱛᱮ ᱫᱚ ᱦᱳᱭ ᱚᱱᱛᱮ ᱢᱟ ᱵᱷᱤᱛᱟᱹᱨ ᱨᱮ ᱨᱟᱪᱟ ᱠᱚᱦᱚᱸ ᱛᱟᱦᱮᱱᱟ
ᱨᱟᱪᱟ ᱠᱚ ᱛᱟᱦᱮᱱᱟ ᱦᱳᱭ
ᱟᱞᱮ ᱫᱚ
ᱚᱱᱠᱟᱜᱮ ᱢᱤᱫ ᱫᱷᱟᱨᱮ ᱫᱚ ᱦᱳᱭᱳᱜ ᱠᱟᱱᱟ ᱦᱮᱸ ᱚᱱᱟ ᱚᱲᱟᱜ ᱨᱮᱫᱚ ᱦᱩᱭᱩᱜ ᱠᱟᱱᱟ ᱢᱤᱫ ᱫᱷᱟᱨᱮ ᱫᱚ ᱫᱟᱠᱟ ᱚᱲᱟᱜ ᱛᱟᱦᱮᱸᱱ ᱜᱮᱛᱟᱞᱮᱭᱟ ᱢᱤᱫ ᱫᱷᱟᱨᱮ ᱫᱚ ᱦᱳᱭᱳᱜ ᱠᱟᱱᱟ ᱵᱚᱸᱜᱟ ᱚᱲᱟᱜ ᱛᱟᱦᱮᱱ ᱜᱮᱛᱟᱟᱞᱮᱭᱟ ᱢᱤᱫ ᱦᱚᱲᱟᱜ ᱢᱤᱫ ᱫᱷᱟᱨᱮ ᱫᱚ ᱦᱩᱭᱩᱜ ᱠᱟᱱᱟ ᱜᱤᱛᱤᱡ ᱚᱲᱟᱜ ᱠᱚ ᱟᱨ ᱟᱵᱚ ᱥᱟᱱᱛᱟᱲ ᱚᱲᱟᱜ ᱨᱮ ᱢᱟᱛᱚ ᱦᱳᱭᱳᱜ ᱠᱟᱱᱟ ᱢᱤᱫ ᱫᱷᱟᱨᱮ ᱨᱮᱫᱚ ᱦᱳᱭᱳᱜ ᱥᱤᱢ ᱠᱷᱩᱸᱫᱽᱲᱤ ᱠᱚ ᱛᱟᱦᱮᱱ ᱜᱮᱭᱟ ᱢᱮᱨᱚᱢ ᱠᱷᱩᱸᱫᱽᱲᱤ ᱠᱚ ᱛᱟᱦᱮᱱ ᱜᱮᱭᱟ ᱦᱮᱸ ᱚᱱᱠᱟ ᱜᱮ ᱟᱨ ᱟᱯᱮ ᱥᱮᱱ ᱫᱚ? ᱟᱪᱷᱟ ᱱᱚᱛᱮ ᱦᱚᱸ ᱢᱮᱱᱟᱜ ᱜᱮᱭᱟ ᱟᱫᱚ ᱱᱚᱛᱮ ᱫᱚ ᱟᱞᱟᱠ ᱟᱞᱟᱠ ᱡᱩᱫᱟᱹ ᱡᱩᱫᱟᱹ ᱚᱦᱚ ᱟᱨ ᱚᱱᱛᱮ ᱢᱟ ᱢᱤᱫ ᱨᱟᱭᱩᱱᱰ ᱨᱮᱜᱮ
ᱦᱳᱭ ᱦᱳᱭ ᱦᱳᱭ
ᱟᱨ ᱱᱚᱛᱮ ᱫᱚ
ᱛᱟᱞᱦᱮ ᱟᱯᱮ ᱫᱚ ᱨᱟᱹᱥᱤ ᱟᱹᱛᱩ ᱠᱟᱱ ᱛᱟᱯᱮᱭᱟ ᱥᱮ ᱚᱱᱠᱟ ᱤᱭᱟᱹ? ᱚ ᱟᱯᱮ ᱫᱚ ᱛᱟᱞᱦᱮ ᱨᱟᱹᱥᱤ ᱟᱹᱛᱩ ᱛᱟᱯᱮ ᱥᱮ ᱚᱱᱠᱟ ᱤᱭᱟᱹ ᱮᱴᱟᱜ ᱦᱚᱲ ᱮᱴᱟᱜ ᱡᱟᱛᱤ ᱛᱤᱨᱤᱧ ᱠᱚ ᱢᱮᱱᱟᱜ ᱠᱚᱣᱟ
ᱵᱟᱝ ᱵᱟᱝ ᱟᱞᱮ ᱫᱚ ᱨᱟᱹᱥᱤ ᱟᱹᱛᱩ ᱠᱟᱱ ᱜᱮᱭᱟ।
ᱵᱟᱝ ᱵᱟᱝ ᱟᱞᱮ ᱫᱚ ᱨᱟᱹᱥᱤ ᱟ. ᱛᱩ ᱠᱟ ᱟᱪᱪᱷᱟ। ᱟᱞᱮ ᱫᱚ ᱨᱟᱹᱥᱤ ᱟᱹᱛᱩ ᱠᱟᱱᱟᱞᱮ। ᱚᱦᱚ ᱛᱟᱞᱦᱮ ᱛᱤᱱᱟᱹᱜ ᱮᱸ ᱛᱤᱱᱟᱹᱜ ᱜᱟᱱ ᱟᱯᱮ ᱟᱹᱛᱩ ᱨᱮ ᱛᱟᱞᱦᱮ ᱚᱲᱟᱜ ᱠᱚ ᱢᱮᱱᱟᱜᱼᱟ ᱛᱤᱱᱟᱹᱜ ᱛᱤᱱᱟᱹᱜ ᱯᱚᱨᱤᱵᱟᱨ ᱢᱮᱱᱟᱜ ᱠᱚᱣᱟ ᱛᱤᱱᱟᱹᱜ ᱚᱲᱟᱜ?
ᱟᱫᱚ ᱦᱳᱭ ᱱᱟᱦᱟᱜ ᱨᱚᱲ ᱠᱟᱹᱴᱤᱡ ᱤᱭᱟᱹ ᱜᱮᱫ ᱜᱮᱫ ᱟᱸᱡᱚᱢᱮᱱ ᱛᱟᱢᱟ
ᱱᱤᱛᱚᱜ ᱢᱚᱸᱡᱽ ᱟᱸᱡᱚᱢᱚᱜ ᱠᱟᱱᱟ?
ᱱᱤᱛᱳᱜ ᱢᱚᱡᱽ ᱟᱸᱡᱚᱢᱚᱜ ᱠᱟᱱᱟ? ᱦᱮᱸ ᱱᱤᱛᱳᱜ ᱢᱚᱡᱽ ᱟᱸᱡᱚᱢᱚᱜ ᱠᱟᱱᱟ। ᱦᱮᱸ ᱢᱟ ᱢᱮᱱᱢᱮ ᱱᱤᱛᱳᱜ ᱟᱪᱪᱷᱟ ᱦᱮᱸᱛᱚ ᱟᱞᱮ ᱦᱮᱸ ᱟᱞᱮ ᱦᱚᱸ ᱚᱱᱠᱟ ᱟᱸ ᱢᱤᱫ ᱥᱟᱭ ᱢᱚᱜᱮᱞ ᱜᱟᱱ ᱚᱲᱟᱜ ᱢᱮᱱᱟᱜ ᱟᱠᱟᱫᱟ ᱢᱤᱫ ᱞᱟᱭᱤᱱ ᱛᱮᱜᱮ ᱢᱮᱱᱟᱜᱼᱟ ᱥᱩᱨ ᱥᱩᱨ ᱜᱮ ᱢᱮᱱᱟᱜ ᱛᱟᱞᱮᱭᱟ ᱟᱨ ᱚᱱᱟ ᱫᱚ ᱦᱩᱭᱩᱜ ᱠᱟᱱᱟ ᱟᱞᱮ ᱫᱚ ᱨᱟᱥᱤ ᱴᱚᱞᱟ ᱠᱟᱱ ᱛᱟᱞᱮᱭᱟ ᱟᱨ ᱢᱤᱫᱴᱟᱱ ᱴᱚᱞᱟ ᱨᱮᱫᱚ ᱦᱩᱭᱩᱜ ᱠᱟᱱᱟ ᱩᱱᱠᱩ ᱟᱸ ᱛᱤᱞᱤ ᱠᱚᱠᱚ ᱢᱮᱛᱟ ᱠᱚ ᱜᱮᱭᱟ ᱥᱮ
ᱦᱮᱸ ᱦᱮᱸ
ᱩᱱᱠᱩ ᱟᱨ ᱦᱩᱭᱩᱜ ᱠᱟᱱᱟ ᱥᱟᱱᱛᱟᱲ ᱦᱚᱲ ᱢᱮᱱᱟᱜ ᱠᱚᱣᱟ ᱚᱸᱰᱮ ᱦᱩᱭᱩᱜ ᱠᱟᱱᱟ ᱚ ᱚᱱᱟ ᱴᱚᱞᱟ ᱨᱮ ᱦᱩᱭᱩᱜ ᱠᱟᱱᱟ ᱠᱩᱲᱤ ᱯᱚᱸᱪᱤᱥ ᱡᱚᱱ ᱜᱟᱱ ᱠᱩᱲᱤ ᱯᱚᱸᱪᱤᱥᱴᱤ ᱥᱮ ᱵᱮᱥᱤ ᱜᱮ ᱦᱩᱭᱩᱜᱼᱟ ᱡᱟᱹᱱᱤᱜ ᱠᱷᱟᱱ ᱛᱤᱨᱤᱥ ᱪᱚᱞᱞᱤᱥᱴᱤ ᱜᱟᱱ ᱦᱩᱭᱩᱜᱼᱟ ᱚᱱᱟ ᱚᱸᱰᱮ ᱚᱸᱰᱮ ᱢᱮᱱᱟᱜ ᱠᱟᱜ ᱠᱚᱣᱟ ᱟᱨ ᱢᱤᱫᱴᱟᱝ ᱫᱚ ᱦᱩᱭᱩᱜ ᱠᱟᱱᱟ ᱟᱨ ᱢᱤᱫᱴᱟᱝ ᱴᱚᱞᱟ ᱨᱮ ᱦᱩᱭᱩᱜ ᱠᱟᱱᱟ ᱚᱱᱟ ᱫᱚ ᱟᱸ ᱢᱟᱱᱮ ᱟᱞᱮ ᱴᱚᱞᱟ ᱨᱮᱜᱮᱠᱚ ᱛᱟᱦᱮᱱ ᱛᱟᱦᱮᱸᱱᱟ ᱟᱫᱚ ᱮᱴᱟᱜ ᱨᱮᱠᱚ ᱩᱪᱟᱹᱲ ᱪᱟᱞᱟᱜ ᱠᱟᱱᱟ ᱱᱤᱛᱚᱜ ᱫᱚ ᱡᱟᱭᱜᱟ ᱠᱚᱫᱚ ᱦᱚᱲᱵᱚ ᱰᱷᱮᱹᱨᱚᱜ ᱠᱟᱱᱟ ᱛᱚ ᱡᱟᱭᱜᱟ ᱠᱚᱦᱚᱸ ᱰᱷᱮᱨᱚᱜ ᱠᱟᱱᱟ᱾
ᱦᱮᱸ
ᱛᱟᱦᱞᱮ ᱚᱱᱠᱟ ᱞᱮᱠᱟᱛᱮ ᱧᱮᱞ ᱞᱮᱠᱷᱟᱱ ᱩᱱᱠᱩ ᱟᱨᱦᱚᱸ ᱮᱴᱟᱜ ᱠᱚᱨᱮᱜ ᱚᱱᱠᱟ ᱡᱟᱭᱜᱟ ᱦᱮᱱᱟᱜ ᱛᱟᱠᱚᱣᱟ ᱟᱫᱚᱼᱼ ᱵᱟᱡᱟᱨ ᱫᱷᱟᱨᱮ ᱥᱩᱨ ᱠᱚ ᱪᱟᱞᱟᱜ ᱠᱟᱱᱟ ᱛᱚ ᱟᱫᱚ ᱚᱱᱠᱟ ᱛᱮᱼᱼ ᱚᱸᱰᱮ ᱦᱩᱭᱩᱜ ᱠᱟᱱᱟ ᱫᱚᱥᱴᱤᱤ ᱫᱚᱥ ᱵᱟᱨᱚᱴᱤ ᱜᱟᱱ ᱚᱲᱟᱜ ᱠᱚ ᱪᱟᱞᱟᱣ ᱟᱠᱟᱱᱟ ᱚᱸᱰᱮᱼᱼ ᱛᱟᱦᱞᱮ ᱟᱯᱮ ᱚᱸᱰᱮ ᱨᱟᱥᱤᱮ ᱟᱹᱛᱩ ᱠᱟᱱ ᱠᱷᱟᱱ ᱛᱟᱦᱮ ᱦᱮᱸ ᱢᱟ ᱞᱟᱹᱭ ᱢᱮ
ᱢᱮᱱᱫᱟᱹᱧ ᱟᱯᱮ ᱫᱚ ᱟᱹᱛᱩ ᱫᱤᱥᱚᱢ ᱥᱮ ᱵᱟᱡᱟᱨ ᱫᱤᱥᱚᱢ?
ᱟᱞᱮ ᱫᱚ ᱟᱹᱛᱩ ᱫᱤᱥᱚᱢ ᱜᱮ ᱫᱚᱢᱮ ᱫᱚ ᱵᱟᱝ ᱵᱟᱡᱟᱨᱟ ᱟᱹᱰᱤ ᱟᱹᱛᱩ ᱫᱤᱥᱚᱢ ᱜᱮ ᱮᱱᱼᱼ ᱮᱱᱛᱮ ᱨᱮᱦᱚ ᱦᱩᱧ ᱦᱩᱰᱤᱧ ᱵᱟᱡᱟᱨ ᱢᱮᱱᱟᱜ ᱟᱠᱟᱜᱼᱟ ᱛᱚᱼᱼ ᱫᱚᱢᱮ ᱫᱚ ᱵᱟᱞᱮ ᱵᱟᱡᱟᱨᱟ ᱟᱹᱛᱩ ᱫᱤᱥᱚᱢ᱾
ᱟᱞᱮ ᱦᱚᱸ ᱚᱱᱠᱟᱜ ᱜᱮᱼᱼ
ᱚᱸ ᱦᱚᱸ ᱚᱱᱠᱟ ᱤᱭᱟᱹ ᱪᱮᱫ ᱠᱚ ᱞᱟᱹᱭᱟ ᱫᱚᱥ ᱦᱮᱸ ᱫᱚᱥ ᱵᱟᱨᱚ ᱠᱤᱞᱳᱢᱤᱴᱟᱨ ᱪᱟᱞᱟᱜ ᱦᱩᱭᱩᱜᱼᱟ ᱢᱟᱨᱟᱝ ᱵᱟᱡᱟᱨ ᱫᱚ᱾ ᱟᱨ ᱚᱱᱟ ᱦᱩᱰᱤᱧ ᱦᱩᱰᱤᱧ ᱵᱟᱡᱟᱨ ᱡᱮ ᱚᱸᱰᱮ ᱧᱟᱢᱚᱜᱼᱟ ᱡᱷᱚᱛᱚ ᱞᱮᱠᱟᱱᱟᱜ ᱡᱤᱱᱤᱥ ᱜᱮ᱾ ᱚᱱᱟ ᱫᱚ ᱦᱩᱭᱩᱜ ᱠᱟᱱᱟ ᱢᱤᱫ ᱠᱤᱞᱳ ᱢᱤᱴᱟᱨ ᱜᱟᱱ ᱦᱳᱭᱳᱜ ᱛᱟᱞᱮᱭᱟ᱾ ᱦᱳᱭ ᱛᱟᱦᱞᱮ ᱚᱱᱟ ᱰᱟᱠᱛᱚᱨ ᱚᱲᱟᱜ ᱠᱚ ᱰᱟᱠᱛᱼᱼ ᱛᱚᱨ ᱚᱲᱟᱜ ᱠᱚᱦᱚᱸ ᱚᱱᱟ ᱥᱩᱨ ᱨᱮᱜᱮ ᱚᱱᱟ ᱦᱩᱰᱤᱧ ᱵᱟᱡᱟᱨ ᱢᱤᱫ ᱠᱤᱞᱳᱢᱤᱴᱟᱨ ᱪᱟᱞᱟᱣ ᱞᱮᱱᱠᱷᱟᱱ ᱜᱮᱞᱮᱼᱼ ᱰᱟᱠᱛᱚᱨ ᱧᱟᱢ ᱜᱮᱭᱟᱞᱮ᱾ ᱟᱨ ᱚᱱᱟ ᱥᱚᱨᱠᱟᱨᱤ ᱦᱟᱸᱥᱯᱟᱛᱟᱞ ᱠᱚᱦᱚᱸ ᱛᱚ ᱱᱚᱜᱼᱚᱭ ᱟᱛᱳ ᱟᱛᱳ ᱥᱩᱨ ᱨᱮᱜᱮ ᱢᱮᱱᱟᱜ ᱟᱠᱟᱫᱟ᱾ ᱠᱟᱜᱼᱟ ᱵᱤᱥᱤ ᱥᱟᱺᱜᱤᱧ ᱫᱚ ᱵᱟᱝ ᱢᱤᱫᱴᱟᱝ ᱟᱹᱛᱩ ᱯᱟᱨᱚᱢ ᱠᱟᱛᱮ ᱪᱟᱞᱟᱜ ᱞᱟᱜᱟᱜᱼᱟ᱾
ᱦᱩᱸ
ᱟᱨ ᱟᱯᱮᱥᱮᱱ ᱫᱚ ᱚᱱᱟ ᱠᱚᱫᱚ ᱪᱮᱫ ᱞᱮᱠᱟ ᱥᱩᱵᱤᱫᱟ ᱠᱚ?
ᱦᱮᱸ ᱟᱞᱮ ᱥᱮᱫ ᱡᱮᱞᱮᱧ ᱡᱮᱞᱤᱧ ᱧᱚᱜ ᱜᱮ ᱢᱮᱱᱟᱜᱼᱟ ᱚᱱᱟ ᱠᱚᱫᱚ᱾
ᱢᱮᱱᱟᱜᱼᱟ ᱚᱱᱟ ᱠᱚᱫᱚ᱾ ᱚ ᱦᱚᱸ ᱞᱟᱹᱴᱷᱩ ᱵᱟᱡᱟᱨ ᱠᱚᱫᱚ ᱢᱮᱱᱟᱜᱼᱟ ᱚᱱᱠᱟᱜᱮᱼᱼ ᱫᱮᱞ ᱡ ᱪ ᱢᱮᱱᱟᱜᱼᱟ ᱟᱪᱪᱷᱟ ᱚᱱᱠᱟ ᱠᱟᱴᱤᱡ ᱟᱫᱚ ᱫᱩᱭ ᱛᱤᱱ ᱠᱤᱞᱳᱢᱤᱴᱟᱨ ᱰᱩᱞᱩᱝ ᱜᱟᱹᱰᱤ ᱾
ᱛᱷᱚᱲᱟ ᱜᱮᱞᱤᱧ ᱫᱷᱟᱹᱨᱟ ᱜᱮ ᱢᱮᱱᱟᱜᱼᱟ ᱱᱤᱛᱚᱜ ᱫᱚ᱾
ᱦᱩᱸ ᱦᱩᱸ ᱦᱳᱭ ᱦᱳᱭ᱾ ᱛᱟᱦᱞᱮ ᱟᱯᱮ ᱫᱚ ᱚᱱᱟ ᱥᱚᱨᱠᱟᱨᱤ ᱥᱩᱵᱤᱫᱟ ᱠᱚ ᱫᱚ ᱪᱮᱫ ᱞᱮᱠᱟ? ᱪᱮᱫ ᱞᱮᱠᱟ ᱢᱮᱱᱟᱜᱼᱟ ᱟᱯᱮ ᱟᱛᱳ ᱠᱚᱨᱮ? ᱪᱮᱫ ᱞᱮᱠᱟ ᱵᱷᱟᱹᱜᱤ ᱜᱮᱥᱮ ᱪᱮᱫ ᱞᱮᱠᱟ ᱟᱱᱟᱴ ᱠᱚᱨᱮ ᱢᱮᱱᱟᱜ ᱯᱮᱭᱟ? ᱦᱳᱭ ᱱᱚᱛᱮ ᱫᱚ ᱟᱱᱟᱴ ᱧᱚᱜ ᱜᱮ ᱢᱮᱱᱟᱜ ᱞᱮᱭᱟ ᱟᱪᱪᱷᱟ ᱡᱟᱦᱟᱞᱮᱠᱟ ᱼᱼ ᱠᱟ ᱱᱚᱣᱟᱼᱼ ᱦᱚᱨ ᱢᱟᱱᱮ ᱡᱟᱦᱟᱸ ᱨᱟᱥᱛᱟ ᱛᱮ ᱦᱚᱸ ᱚ ᱦᱚᱸ
ᱮ ᱡᱟᱦᱟᱸ ᱞᱮᱠᱟ ᱱᱚᱜᱼᱚᱭ ᱚᱲᱟᱜ ᱠᱚᱫᱚ ᱦᱟᱜ ᱥᱚᱨᱠᱟᱨᱟᱜ ᱫᱚ ᱧᱟᱢᱮᱫ ᱜᱮᱭᱟᱞᱮ᱾ ᱢᱮᱱᱠᱷᱟᱱ
ᱦᱳᱭ ᱦᱳᱭ ᱟᱞᱮᱥᱮᱱ ᱦᱚᱸ ᱚᱱᱠᱟ ᱫᱚ ᱦᱩᱭ ᱜᱚᱫᱼᱼ ᱠᱟᱱ ᱜᱮ ᱱᱚᱜᱼᱦᱳᱭ ᱟᱞᱮ ᱟᱛᱳ ᱨᱮᱦᱚᱸ ᱦᱩᱭᱩᱜ ᱠᱟᱱᱟ ᱩᱱᱫᱤᱱ ᱫᱚ ᱦᱩᱭᱩᱜ ᱠᱟᱱᱟ ᱚᱱᱮ ᱢᱩᱨᱟᱹᱢ ᱨᱟᱥᱼᱼ ᱛᱟ ᱜᱮ ᱛᱟᱦᱮᱸ ᱠᱟᱱᱟ ᱢᱩᱩᱴᱨᱟᱹᱢ ᱦᱚᱨ ᱜᱮ ᱟᱫᱚᱼᱼ ᱱᱤᱛᱚᱜ ᱫᱚ ᱱᱟᱦᱟᱜ ᱥᱚᱨᱠᱟᱨᱤ ᱜᱚᱲᱚ ᱞᱮᱠᱟᱛᱮ ᱟᱫᱚ ᱦᱩᱭᱩᱜ ᱠᱟᱱᱟ ᱰᱷᱟᱹᱞᱟᱹᱭ ᱨᱟᱥᱛᱟ ᱠᱚ ᱮᱢᱼᱼ ᱠᱟᱜ ᱞᱮᱭᱟ ᱟᱨ ᱚᱲᱟᱜ ᱠᱮ ᱚᱲᱟᱜ ᱴᱟᱭᱤᱢ ᱠᱚᱞ ᱫᱟᱜ ᱠᱚ ᱮᱢ ᱠᱟᱜ ᱞᱮᱭᱟ᱾ ᱟᱨ ᱚᱲᱟᱜ ᱠᱚᱢᱟᱠᱚ ᱮᱢᱚᱜ ᱠᱟᱱ ᱜᱮᱭᱟ ᱛᱟᱦᱞᱮ ᱚᱱᱠᱟᱛᱮ ᱟᱹᱰᱤᱜᱟᱱ ᱥᱩᱵᱤᱫᱷᱟ ᱜᱮ ᱧᱟᱢᱮᱫ ᱜᱮᱭᱟᱞᱮ᱾ ᱦᱮᱸ ᱟᱞᱮ ᱦᱚᱸ ᱫᱟᱜ ᱨᱮᱱᱟᱜ ᱥᱩᱵᱤᱫᱟ ᱠᱚ ᱮᱢ ᱠᱟᱜ ᱞᱮ ᱜᱮᱭᱟ ᱵᱚᱞᱮ᱾ ᱱᱚᱛᱮ ᱫᱚ ᱫᱟᱜ ᱫᱚ ᱡᱟᱹᱨᱩᱲ ᱵᱟᱹᱱᱩᱜᱼᱟ ᱟᱞᱮ ᱱᱚᱣᱟ ᱥᱚᱨᱠᱟᱨᱟᱜᱼᱼ ᱚ ᱦᱚᱸ ᱥᱩᱵᱤᱫᱟ ᱫᱟᱜ ᱱᱚᱛᱮ ᱫᱚ ᱡᱚᱛᱚ ᱴᱷᱤᱠ ᱴᱷᱟᱠ ᱜᱮᱭᱟ ᱛᱚ ᱚᱲᱟᱜᱼᱼ ᱠᱚᱞ ᱠᱚ ᱢᱮᱱᱟᱜᱼᱟ ᱚ ᱦᱚᱸ ᱦᱳᱭ ᱱᱤᱡᱮ ᱛᱮ ᱱᱟᱦᱟᱜ ᱯᱮ ᱵᱮᱱᱟᱣ ᱠᱟᱣᱱᱟ ᱵᱟᱝ?
ᱦᱮᱸ ᱟᱨ ᱛᱩᱯᱩᱜ ᱞᱟᱹᱜᱤᱫᱼᱼ
ᱛᱩᱯᱩᱜ ᱞᱟᱜᱤᱫ ᱦᱚᱸ ᱤᱣᱟᱹ ᱡᱷᱟᱨᱱᱟ ᱜᱟᱰᱟ ᱠᱚ ᱢᱮᱱᱟᱜ-ᱟ ᱚ ᱦᱚ ᱛᱟᱦᱚᱞᱮ ᱟᱯᱮ ᱫᱚ ᱠᱩᱧ ᱠᱚ ᱦᱮᱱᱟᱜ ᱛᱟᱯᱮ? ᱯᱮᱮᱥ ᱥᱮ ᱵᱟᱝᱟ? ᱱᱚᱛᱮ ᱫᱚ ᱠᱩᱧ ᱠᱚᱫᱚ ᱛᱷᱚᱲᱟ ᱠᱚᱢ ᱫᱷᱟᱨᱟ ᱜᱮ ᱛᱟᱦᱮᱱᱟ ᱚᱱᱟ ᱠᱚᱞ ᱜᱮ ᱡᱟᱹᱥᱛᱤ ᱫᱚ ᱵᱚᱞᱮ᱾ ᱚᱻ
ᱠᱩᱧ ᱠᱚᱫᱚ ᱠᱚᱢ ᱜᱮᱭᱟ ᱱᱚᱛᱮ ᱫᱚ᱾
ᱟᱞᱮ ᱥᱮᱱ ᱫᱚ ᱦᱩᱭᱩᱜ ᱦᱚᱸ ᱠᱟᱱᱟ ᱢᱮᱱᱟᱜ ᱠᱟᱜ ᱜᱮᱭᱟ ᱟᱞᱮ ᱫᱚ ᱵᱮᱥᱤᱨ ᱵᱷᱟᱜᱽ ᱦᱩᱭᱩᱜ ᱠᱟᱱᱟᱼᱼ ᱨᱮᱱᱟᱜ ᱫᱟᱜ ᱟᱹᱰᱤ ᱨᱮᱭᱟᱲ ᱟᱹᱰᱤ ᱯᱟᱨᱪᱷᱟ ᱦᱳᱭ
ᱦᱳᱭ ᱚᱱᱮ ᱠᱷᱚᱱᱮ ᱨᱮᱭᱟᱲ ᱫᱚ ᱟᱞᱮ ᱱᱚᱛᱮ ᱚᱱᱟ ᱠᱚᱞ ᱫᱟᱜ ᱜᱮᱞᱮ ᱵᱷᱟᱜ ᱞᱮ ᱟᱹᱭᱠᱟᱹᱣᱟ᱾
ᱟᱪᱪᱷᱟ ᱱᱚᱛᱮᱱᱟᱜ ᱫᱟᱜ ᱫᱚ ᱥᱟᱯᱷᱟᱭ ᱜᱮᱭᱟ ᱛᱚ ᱥᱩᱨ ᱧᱜ ᱚ ᱦᱚ ᱦᱮᱸ‍?
ᱱᱚᱛᱮ ᱫᱚ ᱥᱩᱨ ᱫᱷᱟᱨᱟ ᱨᱮᱜᱮ ᱢᱮᱱᱟᱜᱼᱟ ᱫᱟᱜ ᱫᱚ᱾
ᱟᱪᱪᱷᱟ ᱦᱮᱸ ᱟᱞᱮ ᱫᱚ ᱥᱤᱛᱩᱝ ᱫᱤᱱ ᱫᱚ ᱟᱹᱰᱤ ᱡᱳᱨ ᱥᱟᱺᱜᱤᱧᱚᱜᱼᱟ᱾
ᱦᱮᱸ
ᱱᱚᱛᱮ ᱦᱚᱸ ᱦᱩᱱᱟᱹᱜ ᱜᱚᱴᱟ ᱫᱤᱥᱚᱢ ᱡᱟᱭᱜᱟ ᱡᱟᱭᱜᱟ ᱛᱮ ᱚᱱᱠᱟᱱᱟ ᱟᱪᱪᱷᱟ
ᱜᱚᱴᱟ ᱫᱚ ᱥᱚᱢᱟᱱ ᱵᱟᱹᱱᱩᱜᱼᱟ᱾
ᱚ ᱦᱚᱸ ᱦᱮᱸ ᱢᱟᱱᱮ ᱥᱤᱛᱩᱝ ᱫᱤᱱ ᱮᱠᱷᱟᱱ ᱫᱚ ᱦᱳᱳᱜ ᱠᱟᱱᱟ ᱚᱱᱟ ᱜᱟᱰᱟ ᱠᱚᱨᱮᱱᱟᱜ ᱫᱟᱜ ᱠᱚᱫᱚ ᱟᱸᱡᱮᱫ ᱪᱟᱵᱟᱜᱼᱟ ᱟᱨ ᱱᱚᱛᱮ ᱠᱩᱸᱧ ᱨᱮᱱᱟᱜ ᱫᱟᱜ ᱠᱚᱦᱚᱸ ᱟᱹᱰᱤ ᱥᱟᱺᱟᱹᱜᱤᱧ ᱟᱫᱚ ᱩᱱᱥᱚᱢᱚᱭ ᱫᱚ ᱠᱟᱹᱴᱤᱡ ᱮ ᱟᱱᱟᱴ ᱦᱩᱭᱩᱜ ᱜᱮᱛᱟᱞᱮ ᱛᱟᱦᱮᱸᱜᱼᱟ ᱟᱫᱚ ᱱᱤᱛᱚᱜ ᱫᱚ ᱴᱟᱭᱤᱢ ᱠᱚᱞ ᱫᱟᱜ ᱠᱚᱠᱚ ᱮᱢ ᱟᱠᱟᱟᱜᱼᱟ ᱛᱚ ᱟᱫᱚ ᱚᱱᱟ ᱟᱱᱟᱴ ᱠᱚᱫᱚ ᱠᱟᱹᱴᱤᱡ ᱪᱟᱵᱟ ᱧᱚᱜ ᱟᱠᱟᱱᱟ᱾ ᱱᱤᱛᱚᱜ ᱫᱚ ᱟᱫᱚ ᱵᱮᱥᱜ ᱜᱮ ᱦᱳᱭ᱾
ᱟᱪᱪᱷᱟ ᱟᱪᱷᱟ᱾
ᱟᱨ ᱛᱚᱵᱮ?
ᱟᱨ ᱛᱚᱵᱮ ᱵᱟᱡᱟᱨ ᱠᱚᱫᱚ ᱦᱮᱸ ᱵᱟᱡᱟᱨ ᱛᱤᱦᱤᱧ ᱢᱟ ᱦᱳᱭ ᱵᱟᱡᱟᱨ ᱠᱚ ᱦᱮᱸ ᱫᱚᱨᱠᱟᱨ ᱜᱮ ᱛᱟᱦᱮᱱ ᱠᱷᱟᱱ ᱞᱮ ᱪᱟᱞᱟᱜ ᱜᱮᱭᱟ ᱟᱫᱚ ᱚᱱᱠᱟ ᱫᱚᱨᱠᱟᱨ ᱫᱚ ᱱᱟᱦᱟᱜ ᱵᱟᱹᱱᱩᱜ ᱜᱚᱫᱼᱼ ᱠᱟᱜ ᱞᱮᱠᱟᱜ ᱜᱮ ᱟᱫᱚ ᱵᱟᱵᱟ ᱛᱟᱠᱚ ᱜᱮ ᱦᱟᱸᱜ ᱠᱚ ᱪᱟᱞᱟᱜ ᱜᱮ ᱵᱟᱡᱟᱨ ᱠᱚᱢᱟ ᱟᱫᱚ ᱟᱞᱮᱭᱟᱜ ᱫᱚᱨᱠᱟᱨ ᱡᱚᱠᱷᱚᱱ ᱯᱟᱲᱟᱜ ᱜᱮᱭᱟ ᱩᱱ ᱥᱚᱢᱚᱭ ᱜᱮᱞᱮ ᱪᱟᱞᱟᱜ ᱜᱮᱭᱟ᱾
ᱦᱳᱭ ᱟᱞᱮᱼᱼ ᱟᱞᱮ ᱫᱚ ᱛᱮᱤᱦᱤᱧᱟᱜ ᱢᱟᱦᱟ ᱨᱮᱫᱚ ᱦᱟᱴ ᱦᱩᱭᱩᱜ ᱛᱟᱞᱮᱭᱟ᱾
ᱚ ᱦᱚᱸ ᱦᱟᱴ ᱵᱟᱝ ᱛᱮ ᱨᱮᱱᱟᱜ ᱨᱚᱵᱤᱵᱟᱨ ᱠᱟᱱ ᱫᱚ ᱦᱳᱭ ᱟᱞᱮᱭᱟᱜ ᱵᱟᱡᱟᱨ ᱨᱮᱦᱚᱸ ᱦᱟᱴ ᱦᱩᱭᱩᱜ ᱜᱮᱭᱟ᱾
ᱤᱧ ᱫᱚ ᱦᱟᱜᱼᱼ
ᱟᱫᱚ ᱚᱱᱟᱫᱚ ᱦᱳᱭ᱾ ᱟᱫᱚ ᱚᱱᱟ ᱫᱚ ᱫᱚᱥ ᱠᱤᱞᱳᱢᱤᱴᱟᱨ ᱜᱟᱱ ᱥᱟᱜᱤᱧ ᱜᱮᱭᱟ ᱛᱚ ᱟᱫᱚ ᱚᱱᱟ ᱦᱟᱴ ᱫᱚ ᱪᱟᱞᱟᱜ ᱫᱚ ᱦᱩᱭᱩᱜ ᱠᱟᱱᱟ ᱫᱚᱢᱮ ᱴᱩᱠᱩᱡ ᱪᱮᱞᱟᱝ ᱠᱚ ᱡᱚᱠᱷᱚᱱ ᱞᱮ ᱦᱟᱛᱟᱣ ᱜᱮᱭᱟ ᱩᱱ ᱜᱮᱞᱮ ᱪᱟᱞᱟᱜ ᱜᱮᱭᱟ ᱟᱨ ᱡᱚᱠᱷᱚᱱ ᱵᱮᱥᱤ ᱫᱚᱢᱮ ᱵᱮᱥᱤ ᱵᱮᱥᱤ ᱡᱟᱦᱟᱱᱟᱜ ᱠᱚ ᱦᱟᱛᱟᱣ ᱦᱩᱭᱩᱜ ᱜᱮᱭᱟ᱾ ᱩᱱ ᱥᱚᱢᱚᱭ ᱚᱱᱟ ᱢᱟᱨᱟᱝ ᱦᱟᱴ ᱫᱚᱞᱮ ᱪᱟᱞᱟᱜ ᱜᱮᱭᱟ᱾ ᱚᱱᱟ ᱢᱟᱨᱟᱝ ᱦᱟᱴ ᱦᱩᱭᱩᱜ ᱜᱮᱭᱟ ᱟᱨ ᱥᱩᱨ ᱦᱟᱴ ᱨᱮ ᱦᱩᱭᱩᱜ ᱠᱟᱱᱟ ᱥᱚᱢᱵᱟᱨ ᱦᱚᱸ ᱦᱩᱭᱩᱜ ᱜᱮᱭᱟ ᱥᱩ ᱯᱨᱳ ᱥᱩᱠᱩᱞ ᱵᱟᱨ ᱦᱚᱸ ᱦᱩᱭᱩᱜ ᱜᱮᱭᱟ᱾ ᱟᱫᱚ ᱠᱚᱨᱮ ᱜᱮ ᱦᱟᱸᱜ ᱫᱚ ᱫᱤᱱᱟᱹᱢ ᱨᱮᱱᱟᱜ ᱵᱟᱡᱟᱨ ᱫᱚ ᱪᱟᱞᱟᱜ ᱜᱮᱭᱟᱞᱮ ᱫᱤᱱᱟᱹᱢ ᱦᱟᱛᱟᱶ ᱜᱮᱭᱟᱞᱮ ᱚᱸᱰᱮ ᱠᱷᱚᱱ ᱜᱮ᱾
ᱟᱪᱪᱷᱟᱼᱼ
ᱟᱪᱪᱷᱟ ᱟᱵ ᱥᱟᱱᱛᱟᱲ ᱠᱚᱫᱚ ᱚᱱᱛᱮ ᱫᱚ ᱢᱟᱦᱟ ᱠᱚᱫᱚ ᱵᱟᱠᱚ ᱢᱮᱱ ᱦᱮᱸ ᱢᱮᱱ ᱜᱮᱭᱟᱞᱮ᱾ ᱟᱫᱚ ᱱᱤᱛᱳᱜ ᱫᱚ ᱠᱟᱹᱴᱤᱡ ᱱᱟᱜ ᱦᱳᱭ ᱵᱟᱝᱞᱟ ᱠᱟᱛᱷᱟ ᱜᱮ ᱞᱟᱹᱭ ᱜᱚᱫᱚᱜ ᱜᱮᱭᱟ᱾ ᱟᱫᱚ ᱡᱮᱢᱚᱱ ᱟᱵᱚ ᱫᱚ ᱦᱩᱭᱩᱜ ᱠᱟᱱᱟ - ᱥᱤᱸᱜᱮ ᱢᱟᱦᱟ, ᱚᱛᱮ ᱢᱟᱦᱟ, ᱵᱟᱞᱮ ᱢᱟᱦᱟ, ᱥᱟᱹᱜᱩᱱ, ᱥᱟᱹᱨᱫᱤ, ᱡᱟᱹᱨᱩᱢ, ᱧᱩᱦᱩᱢ᱾ ᱟᱯᱮ ᱫᱚ ᱚᱱᱠᱟ ᱜᱮᱯᱮ ᱢᱮᱱ ᱜᱮᱭᱟ? ᱚᱸ ᱦᱚᱸ
ᱟᱨᱦᱚᱸ
ᱟᱨᱦᱚᱸ ᱡᱚᱛᱚ ᱢᱚᱡᱽ ᱜᱮ ᱜᱟᱞᱢᱟᱨᱟᱣ ᱞᱟᱹᱜᱤᱫ ᱢᱟ ᱛᱟᱞᱟᱝ ᱢᱮ? ᱦᱳᱭ ᱦᱳᱭ
ᱴᱷᱤᱠ ᱜᱮᱭᱟ ᱛᱚᱵᱮ ᱢᱟ ᱚᱠᱛᱚ ᱠᱚᱦᱚᱸ ᱦᱩᱭᱩᱜ ᱠᱟᱱᱟ ᱾
ᱦᱳᱭ ᱦᱳᱭ,
ᱦᱮᱸ